ᱦᱮᱞᱳ
ᱚ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ
ᱪᱮᱫ ᱠᱚᱵᱤᱱ ᱪᱤᱠᱟᱹᱭᱮᱫ ᱦᱚᱸ ᱟᱹᱞᱤᱞᱤᱧ ᱟᱸᱡᱚᱢᱮᱫ ᱜᱮᱭᱟ
ᱦᱳᱭ ᱪᱮᱫ ᱜᱮ ᱵᱟᱝ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚ
ᱚ ᱫᱟᱠᱟ ᱡᱚᱢ ᱵᱟᱲᱟ ᱠᱚᱫᱚ ᱦᱩᱭᱱᱟ
ᱫᱟᱠᱟ ᱠᱚᱫᱚ ᱟᱹᱣᱨᱤ ᱦᱟᱸᱜ ᱞᱤᱧ ᱡᱚᱢᱟ ᱱᱤᱛᱚᱜ ᱠᱚᱫᱚ ᱪᱟ ᱠᱚᱜᱮ ᱧᱩ ᱵᱟᱲᱟ ᱦᱩᱭ ᱟᱠᱟᱱᱟ
ᱚᱦᱚᱜ ᱟᱹᱞᱤᱧ ᱫᱚᱞᱤᱧ ᱡᱚᱢᱠᱮᱜᱼᱟ ᱢᱤᱫ ᱜᱷᱟᱹᱲᱤᱡ ᱞᱟᱦᱟ ᱜᱮ ᱚ ᱪᱮᱫ ᱞᱮᱠᱟ ᱢᱮᱱᱟᱜ ᱵᱤᱱᱟ
ᱮᱸ ᱱᱤᱛᱳᱜ ᱥᱩᱢᱩᱝ ᱫᱚ ᱦᱟᱸᱜ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ
ᱚ ᱦᱳᱭ ᱟᱨ ᱚᱲᱟᱜ ᱦᱚᱲ ᱠᱚᱫᱚ
ᱦᱳᱭ ᱚᱲᱟᱜ ᱠᱚᱨᱮ ᱦᱚᱸ ᱢᱚᱡᱽ ᱜᱮ
ᱢᱚᱡᱽ ᱜᱮ
ᱦᱳᱭ ᱦᱳᱭ
ᱢᱚᱸᱡᱽ ᱜᱮ ᱛᱟᱦᱮᱸ ᱜᱮ ᱱᱟᱯᱟᱭᱟ
ᱦᱳᱭ ᱱᱟᱯᱟᱭ ᱱᱟᱯᱟᱭ
ᱦᱳᱭ ᱢᱟᱹᱱᱢᱤ ᱡᱤᱣᱤᱫ ᱚᱠᱟᱨᱮ ᱛᱤᱨᱮᱢ ᱪᱮᱫ ᱮᱢ ᱪᱤᱠᱟᱹᱜᱼᱟ ᱵᱟᱢ ᱵᱩᱡᱷᱟᱹᱣ ᱫᱟᱲᱮᱭᱟᱜᱼᱟ
ᱦᱳᱭ ᱦᱳᱭ ᱚᱱᱟ ᱢᱟ ᱠᱟᱱ ᱜᱮ ᱦᱚᱭ ᱡᱤᱣᱤ ᱦᱟᱥᱟ ᱦᱚᱲᱢᱚ ᱛᱤᱱ ᱨᱮ ᱪᱚ ᱫᱷᱟᱥᱟᱜ
ᱦᱳᱭ
ᱟᱨ ᱚᱱᱛᱮ ᱫᱚ ᱦᱳᱭ ᱫᱟᱜ ᱵᱟᱲᱟ ᱠᱮᱫᱟᱭ ᱥᱮ ᱵᱟᱝ ᱦᱚᱞᱟ ᱢᱟᱦᱫᱮᱨ
ᱦᱳᱭ ᱫᱟᱜ ᱫᱚ ᱫᱟᱜ ᱠᱮᱫ ᱜᱮᱭᱟ ᱟᱫᱚ ᱩᱱᱟᱹᱜ ᱡᱳᱨ ᱫᱚ ᱵᱟᱭ ᱫᱟᱜ ᱟᱠᱟᱫᱟ
ᱟᱞᱮ ᱥᱮᱫ ᱫᱚ ᱫᱟᱜ ᱠᱮᱜᱼᱟᱭ ᱦᱚᱞᱟ ᱢᱟᱦᱫᱮᱨ ᱵᱟᱨ ᱥᱤᱧ ᱫᱟᱜ ᱠᱮᱜᱼᱟᱭ ᱛᱮᱦᱮᱧ ᱫᱚ ᱥᱮᱛᱟᱜ ᱵᱮᱲᱟ ᱜᱮ ᱛᱷᱤᱨ ᱟᱠᱟᱜᱼᱟᱭ ᱱᱤᱛᱚᱜ ᱫᱚ ᱥᱤᱛᱩᱝ ᱮᱼᱟᱭ
ᱚᱸ ᱟᱪᱪᱷᱟ
ᱦᱳᱭ ᱟᱨ ᱚᱱᱛᱮ ᱫᱚ ᱦᱩᱰᱩᱨ ᱵᱤᱡᱽᱞᱤ ᱠᱚ ᱛᱤᱱᱟᱹᱜ ᱡᱳᱨ ᱛᱮ ᱦᱩᱰᱩᱨ ᱵᱤᱡᱽᱞᱤ ᱠᱮᱼᱟᱭ
ᱦᱩᱰᱩᱨ ᱵᱤᱡᱽᱞᱤ ᱫᱚᱦᱟᱸᱜ ᱵᱟᱭ ᱦᱩᱰᱩᱨ ᱵᱤᱡᱽᱞᱤ ᱟᱠᱟᱫᱟ ᱟᱞᱮ ᱥᱮᱫ ᱫᱚ ᱫᱟᱜ ᱜᱮᱭ ᱫᱟᱜ ᱠᱟᱜᱼᱟ ᱟᱨᱠᱤ
ᱚᱸ ᱵᱟᱭ ᱦᱩᱰᱩᱨ ᱵᱤᱡᱽᱞᱤ ᱟᱠᱟᱼᱟ
ᱵᱟ ᱵᱟ ᱵᱟ
ᱚᱸ ᱤᱭᱟᱹ ᱪᱮᱫ ᱠᱚ ᱢᱮᱱᱟ ᱚᱸ ᱞᱤᱜᱤᱼᱟ ᱦᱳᱭ ᱱᱚᱛᱮ ᱫᱚ ᱦᱚᱞᱟ ᱢᱟᱫᱷ ᱱᱮᱛᱟᱨ ᱜᱮ ᱪᱮᱴᱟᱨ ᱢᱤᱫᱴᱟᱝ ᱥᱳᱞᱞᱳ ᱵᱚᱪᱷᱚᱨ ᱨᱤᱱᱤᱡ ᱥᱚᱛᱨᱚ ᱥᱳᱞᱞᱳ ᱥᱚᱛᱨᱚ ᱦᱩᱭᱩᱜ ᱠᱟᱱᱟᱭ ᱠᱚᱲᱟ ᱜᱤᱫᱽᱨᱟᱹ ᱮᱸ ᱪᱤᱞᱤ ᱟᱵᱚ ᱡᱟᱦᱟᱸᱭ ᱜᱟᱹᱭ ᱰᱟᱝᱨᱤ ᱠᱚᱦᱚᱸ ᱢᱮᱛᱟ ᱠᱚᱣᱟ ᱩᱱᱠᱩ ᱜᱩᱯᱤ ᱪᱟᱞᱟᱣ ᱞᱮᱱ ᱛᱟᱦᱮᱸᱱᱮ ᱟᱨ ᱪᱟᱞᱟᱜ ᱠᱟᱛᱮᱜ ᱯᱷᱳᱱ ᱧᱮᱞ ᱧᱮᱞ ᱛᱮ ᱜᱩᱯᱤ ᱠᱟᱱ ᱛᱟᱦᱮᱸ ᱱᱟᱭ ᱟᱨ ᱚᱱᱟ ᱛᱟᱞᱮ ᱫᱟᱨᱮ ᱞᱟᱛᱟᱨ ᱥᱩᱨ ᱧᱚᱜ ᱨᱮᱜᱤ ᱛᱟᱦᱮᱸ ᱠᱟᱱᱟᱭ ᱞᱟᱹᱭᱮᱫ ᱠᱟᱱᱟ ᱠᱚ
ᱦᱳᱭ ᱦᱳᱭ
ᱦᱳᱭ ᱪᱮᱴᱮᱨ ᱧᱩᱨ ᱟᱫᱮᱭᱟ
ᱚᱸ ᱟᱨ ᱱᱚᱣᱟ ᱢᱟ ᱟᱹᱰᱤ ᱫᱩᱠᱷ ᱨᱮᱱᱟᱜ ᱠᱟᱛᱷᱟ ᱠᱟᱱ
ᱚᱸ ᱟᱯᱮ ᱥᱮᱫ ᱫᱚ ᱛᱟᱦᱚᱞᱮ ᱫᱚᱢᱮ ᱜᱮ ᱦᱩᱰᱩᱨ ᱵᱤᱡᱽᱞᱤ ᱟᱠᱟᱜᱼᱟ ᱵᱟᱝ
ᱦᱚᱸ ᱫᱚᱢᱮ ᱜᱮ ᱜᱮᱰᱩᱨ ᱵᱤᱡᱽᱞᱤ ᱟᱠᱟ ᱟᱭ
ᱚᱸ ᱦᱚᱸ ᱱᱚᱛᱮ ᱫᱚ ᱦᱟᱸᱜ ᱵᱟᱭ ᱦᱩᱰᱩᱨ ᱵᱤᱡᱽᱞᱤ ᱟᱠᱟᱼᱟ ᱚᱱᱠᱟ ᱞᱮᱠᱟ ᱫᱚ ᱟᱫᱚ ᱱᱚᱝᱠᱟ ᱡᱟᱹᱯᱩᱫ ᱞᱮᱠᱟ ᱟᱨᱠᱤ ᱱᱚᱣᱟ ᱡᱟᱦᱟᱸ ᱵᱷᱟᱫᱚᱨ ᱵᱚᱸᱜᱟ ᱨᱮᱱᱟᱜ ᱡᱟᱹᱯᱩᱫ
ᱦᱳᱭ ᱚᱱᱠᱟ ᱡᱟᱹᱯᱩᱫ ᱵᱟᱲᱟ ᱠᱮᱼᱟ ᱟᱫᱚ ᱦᱳᱭ ᱡᱟᱹᱯᱩᱫ ᱡᱟᱹᱯᱩᱫ ᱠᱟ ᱫᱟᱜ ᱫᱚ ᱡᱳᱨ ᱫᱚ ᱵᱟᱭ ᱫᱟᱜ ᱟᱠᱟᱫᱟ ᱦᱮᱸ ᱡᱟᱹᱯᱩᱫ ᱞᱮᱠᱟᱭ ᱡᱟᱹᱯᱩᱫ ᱠᱮᱼᱟ ᱟᱫᱚ ᱨᱚᱦᱚᱭ ᱞᱮᱠᱟ ᱫᱚ ᱦᱟᱸᱜ ᱵᱟᱭ
ᱦᱳᱭ ᱚᱱᱟ ᱠᱷᱟᱹᱛᱤᱨ ᱞᱤᱧ ᱞᱟᱹᱭᱮᱜᱼᱟ ᱦᱳᱭ ᱡᱤᱣᱤ ᱦᱟᱥᱟ ᱦᱚᱲᱢᱚ ᱛᱤᱨᱮ ᱫᱷᱟᱥᱟ ᱵᱟᱢ ᱴᱷᱤᱠᱟᱹ ᱫᱟᱲᱮᱭᱟᱜᱼᱟ
ᱚᱱᱟ ᱫᱚ ᱵᱟᱹᱵᱤᱱ ᱴᱷᱤᱠᱟᱹ ᱫᱟᱲᱮᱭᱟᱜ ᱜᱮᱭᱟ ᱱᱚᱣᱟ ᱫᱚ ᱟᱹᱰᱤ ᱥᱟᱹᱨᱤ ᱠᱟᱛᱷᱟ ᱜᱤᱵᱮᱱ ᱞᱟᱹᱭ ᱟᱠᱟᱫᱟ
ᱦᱳᱭ ᱚᱱᱟ ᱠᱷᱟᱹᱛᱤᱨ ᱢᱟᱹᱱᱢᱤ ᱡᱤᱣᱤ ᱨᱮ ᱟᱹᱰᱤ ᱥᱟᱵᱫᱷᱟᱱ ᱛᱮ ᱛᱟᱦᱮᱱ ᱜᱮ ᱱᱟᱯᱟᱭᱟ᱾
ᱦᱳᱭ ᱟᱹᱰᱤ ᱥᱟᱵᱫᱷᱟᱱ ᱛᱮᱜᱮ ᱛᱟᱦᱮᱱ ᱱᱟᱯᱟᱭᱟ᱾ ᱦᱳᱭ ᱟᱨ ᱢᱟᱹᱱᱢᱤ ᱡᱤᱣᱤ ᱢᱟᱱᱮ ᱫᱚᱦᱟᱸᱜ ᱫᱚᱥᱟᱨ ᱞᱟᱦᱟ ᱛᱮᱦᱟᱸᱜ ᱢᱟᱹᱱᱢᱤ ᱡᱚᱱᱚᱢ ᱫᱚᱵᱚᱱ ᱧᱟᱢᱟ ᱥᱮ ᱵᱟᱵᱚᱱ ᱧᱟᱢᱟ ᱦᱟᱸᱜ ᱚᱱᱟ ᱫᱚ ᱮᱸ ᱠᱳᱱᱳ ᱜᱟᱹᱨᱮᱱᱴᱤ ᱫᱚ ᱟᱨ ᱵᱟᱹᱱᱩ ᱟᱠᱟᱫᱟ ᱥᱮ
ᱦᱳᱭ ᱚᱱᱟ ᱦᱚᱸ
ᱚᱠᱚᱭ ᱚᱠᱟ ᱨᱮᱵᱚᱱ ᱛᱟᱦᱮᱸ ᱱᱟᱦᱟᱜ ᱚᱠᱚᱭ ᱞᱟᱹᱭ ᱠᱮᱭᱟ ᱚᱱᱟ ᱫᱚ ᱪᱚᱴ ᱪᱟᱸᱫᱳ ᱜᱮ ᱪᱮᱫ ᱠᱚᱭ ᱚᱱᱚᱞ ᱟᱭᱟᱜ ᱱᱚᱱᱚᱞ ᱠᱟᱹᱴᱷᱤ ᱛᱮ ᱚᱞ ᱟᱠᱟᱼᱟ
ᱚᱠᱚᱭ ᱚᱠᱟ ᱞᱮᱠᱟᱭ ᱮᱢ ᱠᱟᱜ ᱠᱚᱣᱟ, ᱚᱞ ᱠᱟᱛᱮ ᱵᱷᱮᱡᱟ ᱠᱟᱜ ᱠᱚᱣᱟ᱾
ᱦᱳᱭ ᱦᱳᱭ ᱠᱟᱛᱷᱟ ᱨᱮᱠᱚ ᱞᱟᱹᱭᱟ ᱛᱚ ᱡᱟᱱᱟᱢ ᱜᱩᱡᱩᱜ ᱟᱨ ᱮᱸ ᱡᱟᱦᱟᱸ ᱵᱟᱯᱞᱟ ᱵᱚᱱ ᱞᱟᱹᱭ ᱚᱱᱟ ᱫᱚ ᱪᱚᱴ ᱪᱟᱸᱫᱳ ᱜᱮᱭ ᱚᱞ ᱛᱚᱞᱟ᱾
ᱦᱳᱭ, ᱚᱱᱟ ᱢᱟ ᱠᱟᱛᱷᱟ ᱠᱟᱱ ᱜᱮᱭᱟ ᱾ ᱤᱭᱟᱹ ᱟᱨ ᱱᱮᱛᱟᱨ ᱦᱟᱺᱰᱤ ᱯᱟᱹᱨᱩᱹ ᱧᱩ ᱦᱚᱲ ᱜᱮ ᱵᱟᱠᱚ ᱠᱚᱢᱚᱜ ᱠᱟᱱᱟ ᱾ ᱟᱹᱞᱤᱧ ᱫᱚ ᱥᱚᱠᱛᱚ ᱜᱮᱞᱤᱧ ᱨᱟᱹᱜᱤᱜᱼᱟ, ᱦᱟᱺᱰᱤ ᱧᱩ ᱯᱟᱹᱨᱩᱣᱟᱹ ᱫᱚ ᱵᱟᱝᱞᱤᱧ ᱠᱩᱥᱤᱭᱟᱜ ᱜᱮᱭᱟ ᱾
ᱦᱳᱭ, ᱟᱫᱚ ᱢᱟᱱᱮ ᱦᱟᱺᱰᱤ ᱯᱟᱹᱨᱩᱣᱟᱹ ᱵᱟᱵᱤᱱ ᱠᱩᱥᱤᱭᱟᱜᱼᱟ ᱥᱮ, ᱦᱚᱲ ᱢᱟᱱᱮ ᱦᱚᱲ ᱵᱟᱹᱵᱮᱱ ᱠᱩᱥᱤᱭᱟᱠᱚᱣᱟ?
ᱟᱹᱞᱤᱧ ᱫᱚ ᱦᱚᱲ ᱧᱩ ᱦᱚᱲ ᱵᱟᱹᱞᱤᱧ ᱠᱩᱥᱤᱭᱟᱠᱚᱣᱟ, ᱟᱢ ᱯᱚᱨᱚᱵᱽ ᱨᱮ ᱧᱩᱭ ᱢᱮ᱾
ᱦᱟᱺᱰᱤ ᱯᱟᱹᱨᱩᱣᱟᱹ ᱫᱚᱵᱮᱱ ᱠᱩᱥᱤᱭᱟᱜ ᱜᱮᱭᱟ ᱾
ᱦᱳᱭ, ᱚᱱᱟ ᱫᱚ ᱡᱮᱢᱚᱱ ᱵᱚᱸᱜᱟ ᱵᱩᱨᱩ ᱠᱚᱨᱮ ᱫᱚᱵᱚᱱ ᱜᱮᱭᱟ ᱦᱟᱺᱰᱤ ᱾ ᱡᱟᱦᱟᱸ ᱦᱟᱸᱜ ᱦᱟᱺᱰᱤ ᱵᱤᱨ ᱨᱮᱱᱟᱜ ᱡᱟᱦᱟᱸ ᱚᱱᱮ ᱨᱮᱦᱮ ᱨᱟᱱ ᱛᱮᱵᱚ ᱵᱮᱱᱟᱣᱮᱜᱼᱟ ᱨᱟᱱᱩ ᱾ ᱛᱟ ᱯᱚᱨᱮ ᱚᱱᱟ ᱵᱚ ᱫᱚᱦᱚᱭᱟ ᱚᱱᱟ ᱴᱷᱤᱠ ᱜᱮ ᱡᱷᱚᱛᱚ ᱱᱟᱜ ᱜᱮᱞᱤᱧ ᱠᱩᱥᱤᱭᱟᱜᱼᱟ᱾ ᱵᱚᱸᱜᱟ ᱵᱩᱨᱩ ᱵᱚᱸ ᱫᱮᱵᱟ ᱥᱮᱵᱟ ᱠᱚᱣᱟ ᱟᱨ ᱛᱟᱭᱚᱢ ᱛᱮ ᱚᱱᱟ ᱚᱱᱟ ᱥᱟᱨᱮᱡ ᱦᱟᱺᱰᱤ ᱜᱮᱵᱚᱱ ᱧᱩ ᱪᱮᱯᱮᱡᱟ ᱥᱮ ᱪᱮᱫ ᱚᱱᱟ ᱫᱚ ᱴᱷᱤᱠ ᱜᱮᱭᱟ᱾ ᱟᱨ ᱵᱟᱡᱮ ᱫᱤᱱ ᱨᱮ, ᱡᱟᱦᱟᱸ ᱯᱚᱨᱚᱵᱽ ᱵᱤᱱᱟᱹ ᱯᱚᱨᱚᱵᱽ ᱨᱮᱵᱚᱱ ᱧᱩᱭᱟ, ᱱᱚᱣᱟ ᱫᱚ ᱠᱟᱹᱡ ᱟᱹᱲᱤᱥ ᱫᱷᱟᱨᱟ ᱜᱮ ᱵᱩᱡᱷᱟᱹᱜᱼᱟ ᱾
ᱦᱳᱭ, ᱚᱱᱟ ᱢᱟ ᱚᱱᱟ ᱢᱟ ᱟᱹᱰᱤ ᱡᱚᱛᱷᱟᱛ ᱠᱟᱛᱷᱟ ᱜᱮᱵᱮᱱ ᱞᱟᱹᱭ ᱠᱟᱜᱼᱟ ᱦᱟᱸᱜ ᱾ ᱦᱳᱭ, ᱦᱟᱺᱰᱤ ᱯᱟᱹᱨᱩᱣᱟᱹ ᱢᱟᱛᱚ ᱵᱟᱭ ᱯᱟᱹᱲᱤᱡ ᱚᱱᱟ ᱢᱟᱛᱚ ᱵᱚᱸᱜᱟ ᱵᱩᱨᱩ ᱨᱮᱜᱮ ᱞᱟᱜᱟ, ᱟᱫᱚ ᱡᱟᱦᱟᱸᱭ ᱵᱚᱱ ᱧᱩᱭᱟ ᱫᱚ ᱮᱢᱱᱤ ᱠᱚᱨᱮ ᱱᱚᱣᱟ ᱫᱚ ᱢᱟᱱᱮ ᱠᱟᱹᱴᱤᱡ ᱦᱮᱸ, ᱵᱟᱝ ᱴᱷᱤᱠᱚᱜ ᱠᱟᱱᱟ ᱟᱵᱚᱣᱟᱜ ᱥᱚᱢᱟᱡᱽ ᱜᱮ ᱵᱟᱹᱲᱤᱡᱚᱜ ᱠᱟᱱᱟ, ᱮᱴᱟᱜ ᱠᱤᱪᱷᱩ ᱫᱚ ᱵᱟᱝ ᱾ ᱦᱳᱭ ᱥᱮ ᱵᱟᱝ?
ᱦᱳᱭ, ᱟᱨ ᱮᱴᱟᱜ ᱡᱟᱹᱛᱤ ᱫᱚ ᱵᱚᱨᱚᱝ ᱩᱱᱟᱹᱜ ᱧᱩᱭ ᱨᱮᱦᱚᱸ ᱠᱚ ᱟᱵᱚ ᱞᱮᱠᱟ ᱩᱱᱟᱹᱜ ᱡᱟᱹᱥᱛᱤ ᱫᱚ ᱵᱟᱠᱚ ᱧᱩᱭᱟ ᱥᱮ, ᱵᱩᱞᱩᱜ ᱫᱷᱟᱹᱵᱤᱡ ᱫᱚ ᱵᱟᱝᱟ ᱾ ᱟᱨ ᱟᱵᱚ ᱢᱟ ᱦᱟᱱᱮ ᱥᱚᱠ ᱛᱚ ᱜᱮᱵᱚᱱ ᱧᱩᱭᱮᱜ ᱫᱚ ᱟᱨ ᱚᱲᱟᱜ ᱨᱮᱦᱚᱸ ᱵᱚᱱ ᱱᱮᱭᱟᱣ ᱛᱟᱯᱟᱢᱚᱜ ᱠᱟᱱᱟ ᱾
ᱦᱳᱭ ᱦᱳᱭ ᱾
ᱦᱳᱭ, ᱟᱨ ᱱᱮᱭᱟ ᱛᱟᱯᱟᱢ ᱠᱟᱛᱮ
ᱦᱳᱭ, ᱢᱟ ᱞᱟᱹᱭ ᱵᱤᱱ᱾
ᱞᱟᱹᱭ ᱫᱟᱞᱤᱧ ᱠᱤ ᱟᱨᱚ ᱧᱩ ᱵᱩᱞ ᱠᱟᱛᱮᱢ ᱦᱮᱡ ᱠᱟᱛᱮᱢ ᱚᱲᱟᱜ ᱨᱮᱢ ᱱᱮᱭᱟᱣ ᱛᱟᱯᱟᱢ ᱠᱚ ᱚᱱᱟ ᱫᱚ ᱵᱟᱹᱲᱤᱡ ᱦᱩᱭᱩᱜᱼᱟ ᱥᱮ ᱾
ᱦᱳᱭ, ᱵᱟᱹᱲᱤᱡ ᱵᱟᱹᱲᱤᱡ ᱟᱹᱰᱤ ᱵᱟᱹᱲᱤᱡ ᱜᱮ ᱦᱩᱭᱩᱜᱼᱟ ᱾ ᱦᱮᱸ, ᱚᱱᱮ ᱛᱚ ᱟᱵᱚ ᱫᱚ ᱮᱢᱱᱤ ᱫᱤᱱ ᱠᱚᱨᱮ ᱦᱚᱸᱵᱚᱱ ᱧᱩᱭᱮᱜᱼᱟ ᱟᱨ ᱱᱚᱝᱠᱟ ᱮ ᱢᱟᱱᱮ ᱧᱩ ᱞᱮᱠᱟ ᱫᱚ ᱚᱱ ᱢᱟᱱᱮ ᱡᱟᱦᱟᱸ ᱫᱚ ᱨᱟᱱ ᱨᱮ ᱞᱟᱜᱟᱜ ᱥᱮ ᱚᱝᱠᱟ ᱫᱚ ᱵᱟᱵᱚᱱ ᱧᱩᱭᱟ ᱧᱩ ᱫᱚ ᱦᱟᱱᱮ ᱜᱤᱛᱤᱡ ᱫᱷᱟᱹᱵᱤᱡ ᱵᱚᱱ ᱧᱩᱭᱮᱜᱼᱟ ᱾ ᱦᱮᱸ, ᱟᱫᱚ ᱚᱱᱠᱟ ᱞᱮᱠᱟ ᱫᱚ ᱦᱟᱸᱜ ᱧᱩ ᱫᱚ ᱵᱟᱝ ᱵᱩᱜᱤᱭᱟ ᱾ ᱟᱹᱞᱤᱧ ᱦᱚᱸᱞᱤᱧ ᱢᱮᱱᱟ ᱾
ᱦᱳᱭ, ᱟᱨ ᱟᱹᱞᱤᱧ ᱦᱚᱸ ᱱᱚᱣᱟ ᱠᱟᱛᱷᱟ ᱜᱮ ᱞᱤᱧ ᱞᱟᱹᱭᱟ ᱾ ᱮᱴᱟᱜ ᱠᱚᱨᱮ ᱫᱚᱠᱚ ᱧᱩᱭᱮᱜᱼᱟ ᱥᱮ ᱵᱟᱝᱟ ᱚᱱᱟ ᱢᱟ ᱵᱟᱹᱞᱤᱧ ᱵᱟᱲᱟᱭᱟ ᱾ ᱟᱞᱮᱭᱟᱜ ᱱᱚᱣᱟ ᱟᱛᱳ ᱨᱮᱢᱟ ᱚᱱᱠᱟ ᱜᱮ ᱡᱟᱹᱥᱛᱤ ᱪᱟᱹᱞᱩ ᱠᱟᱱᱟ ᱾ ᱚᱠᱚᱭ ᱢᱤᱫᱴᱮᱱ ᱞᱟᱹᱭᱟ᱾ ᱞᱤᱧ ᱢᱤᱫᱴᱟᱝ ᱜᱤᱫᱽᱨᱟᱹ ᱦᱮᱱᱟᱭᱟ ᱩᱱᱤ ᱫᱚ ᱯᱟᱞᱮ ᱥᱟᱛ ᱟᱴ ᱥᱟᱞ ᱠᱷᱚᱱᱟᱜ ᱜᱮ ᱱᱚᱜᱼᱚᱭ ᱱᱤᱛᱚᱜ ᱛᱤᱱᱟᱹᱜ ᱵᱮᱥᱤ ᱵᱚᱭᱮᱥ ᱫᱚ ᱵᱟᱭ ᱦᱩᱭᱩᱜ ᱛᱟᱭᱟ ᱛᱮᱨᱚ ᱪᱳᱫᱫᱳ ᱵᱚᱭᱮᱥ ᱦᱩᱭᱩᱜ ᱠᱟᱱᱟ ᱩᱱᱤ ᱜᱤᱫᱟᱹᱨ ᱫᱚ ᱢᱟᱥᱮ ᱫᱚ ᱡᱟᱦᱟᱸ ᱛᱤᱥ ᱫᱚ ᱪᱮᱫ ᱞᱮᱠᱟᱭ ᱛᱟᱦᱮᱱᱟ ᱥᱮ ᱪᱤᱠᱟᱹ ᱛᱮᱫᱚ ᱡᱤᱣᱤᱫ ᱮᱢ ᱛᱟᱦᱮᱱᱟ ᱾ ᱦᱩᱰᱤᱧ ᱦᱩᱰᱤᱧ ᱠᱷᱟᱱᱟ ᱦᱟᱺᱰᱤ ᱯᱟᱹᱨᱩᱣᱟᱹᱭ ᱧᱩᱭ ᱫᱚᱭ ᱾ ᱟᱨ ᱥᱮᱬᱟ ᱦᱚᱲ ᱦᱚᱸ ᱫᱚᱢᱮ ᱠᱚ ᱠᱤᱨᱤᱧᱟ ᱾ ᱱᱚᱝᱠᱟ ᱫᱚ ᱵᱟᱝ ᱵᱟᱹᱲᱤᱡ ᱫᱚ ᱵᱟᱝ ᱵᱚ ᱠᱟᱹᱢᱤᱭᱟ, ᱚᱝᱠᱟ ᱵᱟᱹᱲᱤᱡ ᱠᱟᱹᱢᱤ ᱞᱮᱠᱷᱟᱱ ᱦᱚᱲᱤᱡ ᱜᱤᱫᱽᱨᱟᱢ ᱱᱚᱥ ᱵᱮᱨᱵᱟᱛ ᱮᱭᱟ ᱥᱮ ᱾
ᱦᱳᱭ ᱦᱳᱭ ᱦᱳᱭ ᱾
ᱦ ᱦᱚᱲᱲ ᱵᱟᱝᱠᱚ ᱵᱩᱡᱟᱹᱣᱟ ᱠᱟᱛ ᱜᱮ,
ᱛᱳ ᱚᱱᱠᱟ ᱢᱟ ᱮᱠᱫᱚᱢ ᱵᱟᱝᱜᱮ ᱵᱩᱜᱤ ᱦᱟᱸᱜ ᱟᱫᱚ ᱾ ᱛᱭ ᱨᱮᱦᱚᱸ ᱱᱚᱜᱼᱚᱭ ᱢᱟᱱᱮ ᱢᱟᱹᱱᱢᱤ ᱩᱱᱟᱹᱜ ᱵᱚᱱ ᱥᱟᱸᱜᱮᱭ ᱠᱟᱱᱟ, ᱟᱫᱚ ᱱᱚᱜᱼᱚᱭ ᱡᱮ ᱩᱱᱟᱹᱜ ᱵᱚᱱ ᱧᱩᱭᱮᱫᱭᱟ ᱱᱚᱣᱟ ᱫᱚ, ᱛᱚ ᱠᱷᱟᱨᱟᱯ ᱢᱟ ᱟᱹᱰᱤ ᱜᱮ ᱠᱷᱟᱨᱟᱯᱚᱜ ᱠᱟᱱ, ᱟᱨ ᱧᱩ ᱠᱟᱛᱮᱮᱫ ᱦᱚᱸ ᱚᱱᱠᱟ ᱱᱤᱭᱟᱣᱹ ᱠᱷᱟᱹᱯᱟᱹᱨᱤᱜ ᱠᱟᱱᱟ ᱵᱚᱱ ᱚᱲᱟᱜ ᱠᱚᱨᱮ ᱚᱱᱟ ᱢᱟᱛᱚ ᱟᱹᱰᱤ ᱜᱮ ᱠᱷᱟᱨᱟᱯ ᱜᱮᱭᱟ ᱦᱳᱭ ᱥᱮ ᱱᱚᱝᱠᱟ ᱞᱮᱠᱟᱛᱮᱦᱟᱸᱜ ᱦᱟᱺᱰᱤ ᱯᱟᱹᱣᱟᱹ ᱢᱚᱛᱚ ᱦᱟᱸᱜ ᱵᱟᱵᱚᱱ ᱢᱟᱞᱚᱴ ᱫᱟᱲᱮᱭᱟᱜᱼᱟ ᱱᱚᱶᱟ ᱢᱟᱚᱛᱚ ᱦᱟᱱᱮ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱠᱤᱱᱥᱤ ᱡᱮᱣ ᱦᱚᱴᱚᱠᱫ ᱱᱚᱣᱟ ᱢᱚᱛᱚ ᱦᱟᱸᱜ ᱵᱟᱝ ᱦᱟᱜ ᱵᱚᱱ ᱤᱭᱟᱹ ᱫ ᱱᱚᱝᱠᱟ ᱞᱮᱠᱟ ᱞᱮᱠᱟᱛᱮ ᱫᱚ ᱞᱤᱧ ᱞᱟᱹᱭᱟ ᱟᱵᱚ ᱦᱚᱲ ᱜᱮ ᱵᱩᱡᱽ ᱞᱟᱹᱠᱛᱤ ᱠᱟᱱᱟ ᱾ ᱥᱮ ᱟᱵᱚ ᱱᱚᱣᱟ ᱧᱩ ᱵᱚᱱ ᱠᱚᱢᱟ ᱦᱳᱭ ᱾ ᱟᱵᱚ ᱪᱷᱟᱛᱤᱠ ᱡᱟᱹᱛᱤ ᱢᱟ ᱦᱟᱸᱜ ᱧᱩ ᱢᱟᱠᱚ ᱧᱩᱭᱟ ᱩᱱᱠᱩ ᱫᱚ ᱩᱠᱩᱨ ᱚᱱᱠᱟ ᱫᱚ ᱦᱟᱸᱜ ᱵᱟᱝᱠᱚ ᱧᱩᱭᱟ ᱥᱮ ᱾ ᱟᱵᱚ ᱞᱮᱠᱟ ᱫᱚ ᱦᱟᱸᱜ ᱧᱩ ᱠᱟᱛᱮᱜ ᱫᱚ ᱵᱟᱝᱠᱚ ᱜᱤᱛᱤᱡ ᱵᱟᱲᱟᱭ ᱠᱟᱱᱟ ᱾ ᱦᱳᱭ ᱟᱫᱚ ᱚᱠᱟ ᱞᱮᱠᱟᱛᱮ ᱟᱹᱞᱤᱧ ᱞᱤᱧ ᱞᱟᱹᱭᱟ ᱟᱵᱚᱦ ᱦᱚᱸ ᱵᱟᱵᱚᱱ ᱧᱩ ᱞᱮᱠᱷᱟᱱ ᱱᱚᱝᱠᱟ ᱫᱚ ᱟᱹᱰᱤ ᱱᱟᱯᱟᱭ ᱠᱚᱜ ᱦᱳᱭᱥᱮ
ᱟᱹᱞᱤᱧ ᱦᱚᱸ ᱚᱱᱟ ᱜᱮᱞᱤᱧ ᱠᱷᱚᱡᱚᱜᱼᱟ, ᱦᱚᱲ ᱴᱷᱮᱱ ᱥᱮ ᱡᱷᱚᱛᱚ ᱫᱤᱥᱚᱢ ᱦᱚᱲ ᱴᱷᱮᱱ ᱜᱮ, ᱡᱮᱢᱚᱱ ᱱᱚᱝᱠᱟ ᱫᱚ ᱦᱟᱺᱰᱤ ᱯᱟᱹᱣᱨᱟᱹ ᱵᱚᱱ ᱧᱩᱭ ᱨᱮᱦᱚᱸ ᱱᱚᱝᱠᱟ ᱾ ᱵᱩᱞ ᱜᱤᱛᱤᱡ ᱫᱷᱟᱹᱵᱤᱡ ᱫᱚ ᱵᱟᱝᱵᱚᱱ ᱧᱩᱢᱟ ᱵᱟᱠᱷᱟᱡ
ᱦᱳᱭ
ᱟᱵᱚᱣᱟᱜ ᱦᱚᱲᱢᱚ ᱡᱤᱣᱤ ᱟᱵᱚ ᱛᱮᱜᱮ ᱵᱚ ᱠᱚᱥᱴ ᱱᱚᱥᱴᱚᱭᱟ
ᱦᱳᱭ ᱦᱳᱭ ᱟᱵᱚᱣᱟᱜ ᱦᱚᱲᱢᱚ ᱡᱤᱣᱤ ᱢᱟ ᱱᱚᱥᱴᱚᱜ ᱠᱟᱱ ᱥᱟᱶᱛᱮ ᱟᱵᱚᱣᱟᱜ ᱥᱚᱢᱟᱡ ᱡᱟᱦᱟᱸ ᱾ ᱥᱚᱢᱟᱡ ᱟᱵᱚᱣᱟᱜ ᱥᱟᱱᱛᱟᱲ ᱡᱟᱛᱤᱭᱟᱜ ᱡᱟᱦᱟᱸ ᱥᱚᱢᱟᱡ ᱚᱱᱟ ᱦᱚᱸᱛᱚ ᱵᱚᱱ ᱵᱟᱹᱲᱤᱡ ᱜᱮᱭᱟ ᱥᱮ ᱾
ᱦᱮᱸ
ᱦᱳᱭ ᱮᱴᱟᱜ ᱡᱟᱹᱛᱤ ᱠᱚᱦᱚᱸ ᱠᱚ ᱞᱟᱹᱭ ᱮᱫᱟ, ᱱᱩᱠᱩ ᱡᱟᱹᱛᱤ ᱫᱚ ᱱᱚᱜ ᱱᱚᱝᱠᱟ ᱧᱩ ᱵᱩᱞ ᱠᱟᱛᱮ ᱠᱚ ᱜᱤᱛᱤᱡ ᱵᱟᱲᱟᱭ ᱠᱟᱱᱟ ᱾ ᱛᱚ ᱚᱠᱚᱭ ᱱᱚᱥᱴᱚᱜ ᱠᱟᱱᱟ ᱟᱵᱚᱣᱟᱜ ᱥᱚᱢᱟᱡᱽ ᱜᱮ, ᱟᱵᱚᱣᱟᱜ ᱟᱵᱚ ᱜᱮᱵᱚᱱ ᱱᱚᱥᱴᱚᱭᱮᱫᱼᱟ, ᱟᱹᱰᱤ ᱤᱧ ᱫᱚᱞᱤᱧ ᱞᱟᱹᱭᱟᱸᱜ ᱾
ᱟᱹᱞᱤᱧ ᱦᱚ ᱚᱱᱟ ᱜᱮᱞᱤᱧ ᱞᱟᱹᱭ ᱮᱫᱟ
ᱦᱳᱭ ᱦᱳᱭ, ᱧᱩ ᱡᱚᱢ ᱛᱮᱢᱟ ᱪᱮᱫ ᱜᱮᱦ ᱵᱟᱝ ᱢᱟᱱᱮ ᱚᱠᱚᱭ ᱜᱮ ᱵᱟᱭ ᱦᱮ ᱾ᱢᱟᱱᱟᱣ ᱵᱤᱱᱟ ᱥᱮ ᱟᱫᱚ ᱛᱟ ᱵᱚᱞᱛᱮ ᱚᱱᱠᱟ ᱫᱚ ᱵᱟᱝ ᱢᱟᱱᱮ ᱠᱟᱛᱷᱟ ᱨᱮ ᱵᱟᱝᱠᱚ ᱞᱟᱹᱭ ᱠᱟᱜᱼᱟ, ᱨᱟᱱ ᱦᱚᱸ ᱡᱩᱫᱤ ᱰᱷᱮᱨ ᱡᱟᱹᱥᱛᱤ ᱵᱮᱱ ᱡᱚᱢᱟ ᱚᱱᱟᱜᱮ ᱵᱤᱥᱮ ᱢᱮᱱᱟᱜᱼᱟ ᱾ ᱚᱱᱠᱟ ᱞᱮᱠᱟᱛᱮ
ᱥᱟᱹᱨᱤ ᱠᱟᱛᱷᱟ ᱜᱮᱵᱤᱱ ᱞᱟᱹᱭ ᱮᱫᱟ ᱾ ᱨᱟᱱ ᱡᱚᱢ ᱛᱮᱦᱚᱸ
ᱳᱭ ᱚᱱᱟ ᱜᱮᱞᱤᱧ ᱞᱟᱹᱭᱮᱜᱼᱟ ᱟᱹᱞᱤᱧ ᱦᱚᱸ ᱵᱟᱝᱜᱮ ᱵᱩᱜᱤᱭᱟ ᱟᱫᱚ ᱛᱟᱦᱚᱞᱮ ᱞᱤᱧ ᱞᱟᱹᱭᱮᱫᱼᱟ ᱛᱟᱦᱚᱞᱮ ᱨᱚᱦᱚᱭ ᱠᱚᱫᱚ ᱟᱯᱮᱫ ᱫᱚ ᱥᱮᱨᱢᱟᱟᱨ ᱨᱮ ᱢᱤᱫ ᱫᱷᱟᱣ ᱜᱮᱯᱮ ᱨᱚᱦᱚᱭᱟ ᱥᱮ ᱵᱟᱨ ᱫᱷᱟᱣ ᱯᱮ ᱨᱚᱦᱚᱭᱟ?
ᱟᱞᱮ ᱫᱚ ᱢᱤᱫ ᱫᱷᱟᱣ ᱜᱮ, ᱟᱨ ᱟᱯᱮ ᱫᱚ?
ᱟᱞᱮ ᱫᱚ ᱦᱟᱸᱜ ᱵᱟᱨ ᱫᱷᱟᱣ ᱦᱟᱸᱜ ᱞᱮ ᱨᱚᱦᱚᱭᱟ, ᱱᱟᱹᱭ ᱠᱚ ᱜᱟᱰᱟ ᱠᱚ ᱢᱮᱱᱟᱜ ᱟᱠᱟᱫᱟ ᱚᱱᱟ ᱞᱮᱠᱟᱛᱮ ᱾ ᱡᱟᱦᱟᱸ ᱵᱟᱨ ᱫᱷᱟᱚ ᱞᱮ ᱨᱚᱦᱚᱭᱟ ᱱᱚᱣᱟ ᱠᱚᱨᱮᱱᱟᱜ ᱫᱟᱜ ᱠᱚᱞᱮ ᱨᱟᱠᱟᱵ ᱵᱟᱲᱟᱭᱟ ᱟᱨᱠᱤ ᱾
ᱚ ᱟᱞᱮ ᱥᱮᱫ ᱫᱚ, ᱱᱟᱹᱭ ᱜᱟᱰᱟ ᱠᱚᱫᱚ ᱵᱟᱹᱱᱩᱜ ᱟᱱᱟ ᱱᱟᱹᱭ ᱦᱚᱸ ᱵᱟᱹᱱᱩᱜᱼᱟ, ᱜᱟᱰᱟ ᱦᱚᱸ ᱵᱟᱹᱱᱩᱜᱼᱟ ᱾ ᱵᱤᱞᱟᱹᱛ ᱜᱮᱭᱟᱞᱮ ᱟᱞᱮ ᱫᱚ ᱾
ᱚ ᱦᱚᱸ ᱦᱳᱭ ᱦᱳᱭ ᱵᱤᱨᱵᱩᱨᱩ ᱠᱚᱦᱚᱸ ᱚᱱᱠᱟ ᱫᱚ ᱵᱟᱝ ᱧᱮᱞᱚᱜᱼᱟ ᱟᱯᱮᱥᱮᱫ
ᱵᱟᱝ ᱜᱮ
ᱚ ᱱᱤᱭᱟᱹ ᱡᱚᱠᱷᱚᱱ ᱢᱟ ᱦᱟᱜ ᱤᱭᱟᱹ ᱯᱩᱴᱠᱟᱹ ᱠᱚ ᱩᱫ ᱠᱚᱦᱚᱸ ᱫᱚᱢᱮ ᱠᱚ ᱚᱢᱚᱱᱚᱜ ᱠᱟᱱ ᱫᱚ ᱾ ᱟᱫᱚ ᱟᱯᱮ ᱫᱚᱦᱚ ᱩᱱᱠᱩ ᱫᱚ ᱵᱟᱯᱮ ᱧᱟᱢ ᱠᱚᱣᱟ ᱛᱚ ᱛᱟᱦᱚᱞᱮ ᱾ ᱛᱟᱦᱚᱞᱮ ᱩᱫ ᱯᱩᱴᱠᱟᱹ ᱱᱩᱠᱩ ᱠᱚᱫᱚ ᱵᱟᱯᱮ ᱧᱟᱢ ᱠᱚᱣᱟ ᱛᱚ ᱾
ᱟᱦᱟᱜ ᱜᱮ, ᱟᱞᱮ ᱥᱮᱫ ᱫᱚ, ᱯᱟᱹᱦᱤᱞᱟᱜ ᱚᱠᱛᱚ ᱞᱟᱹᱭ-ᱟ ᱠᱚ ᱜᱚᱜᱟ ᱫᱚᱢᱮ ᱠᱚ ᱧᱟᱢᱚᱜ ᱛᱟᱦᱮᱱᱟ ᱾ ᱟᱨ ᱱᱮᱛᱟᱨ ᱫᱚ ᱪᱮᱫ ᱵᱚᱱ ᱢᱮᱱᱟ, ᱚᱱᱮ ᱥᱟᱨ ᱠᱷᱚᱞ ᱛᱮᱜᱮ, ᱚᱱᱟ ᱥᱟᱨ ᱮᱢ ᱛᱮᱜᱮ ᱡᱚᱛᱚ ᱜᱚᱸᱜᱟ ᱠᱚᱫᱚ ᱜᱚ ᱯᱟᱨᱟᱣ ᱠᱮᱫ ᱠᱚ
ᱦᱳᱭ ᱜᱚᱡ ᱪᱟᱵᱟᱜ ᱠᱟᱱ ᱜᱮ ᱠᱚ, ᱟᱫᱚ ᱱᱤᱛᱳ ᱢᱟ ᱦᱟᱜ ᱞᱟᱦᱟᱛᱮ ᱦᱟᱸᱜ ᱢᱟ ᱩᱱᱠᱩ ᱰᱟᱝᱨᱤ, ᱟᱨ ᱜᱩᱨᱤᱡ ᱠᱚᱜᱮ ᱵᱚᱱ ᱨᱟᱱᱮᱫ ᱛᱟᱦᱮᱱᱟ ᱟᱵᱚ ᱢᱟ ᱤᱭᱟᱹ ᱠᱚᱨᱮ ᱱᱚᱣᱟ ᱦᱩᱲᱩ ᱤᱭᱟᱹ ᱠᱚᱨᱮᱫ ᱟᱨᱠᱤ,
ᱟᱫᱚ ᱱᱤᱛᱳ ᱢᱟ ᱦᱟᱸ, ᱮᱴᱟᱜ ᱫᱤᱥᱚᱢ ᱠᱚᱨᱮ ᱠᱷᱚᱱ ᱦᱤᱡᱩᱜ ᱠᱟᱱᱟ ᱵᱚᱱ ᱵᱮᱵᱚᱦᱟᱨᱮᱫ ᱜᱮᱭᱟ ᱡᱚᱛᱚ ᱦᱚᱲ ᱜᱮᱵᱚᱱ ᱵᱮᱵᱚᱦᱟᱨᱮᱭᱟ ᱡᱮ ᱦᱩᱲᱩ ᱦᱚᱸ ᱵᱮᱥ ᱦᱩᱭᱩᱜ-ᱟ᱾ ᱦᱩᱲᱩ ᱠᱷᱟᱹᱛᱤᱨ ᱟᱛᱮ ᱱᱩᱠᱩ ᱟᱵᱚ ᱵᱟᱹᱭ ᱵᱟᱹᱭᱛᱮ ᱡᱟᱦᱟᱸᱭ ᱠᱚ ᱯᱟᱹᱦᱤᱞ ᱠᱚ ᱛᱟᱦᱮᱸ ᱠᱟᱱᱟ ᱵᱚᱸᱜᱟ ᱠᱚ, ᱤᱭᱟᱹ ᱠᱟᱴ ᱠᱟᱴᱠᱚᱢ ᱠᱚᱠᱚ ᱧᱟᱢᱚᱜ ᱠᱟᱱ ᱛᱟᱦᱮᱱ, ᱩᱱᱠᱩ ᱠᱚᱫᱚ ᱱᱤᱛᱚᱜ ᱫᱚ ᱦᱟᱸᱜ ᱵᱟᱝᱠᱚ ᱧᱮᱞᱚᱜ ᱠᱟᱱᱟ, ᱦᱮᱸ ᱵᱟᱝ? ᱦᱮᱞᱳ ᱦᱮᱞᱳ